ᱦᱮᱞᱳᱣ᱾
ᱦᱳᱭ ᱫᱟ ᱟᱸᱡᱚᱢᱚᱜ ᱠᱟᱱᱟ?
ᱦᱮᱸ ᱦᱮᱸ ᱟᱸᱚᱢ ᱠᱟᱱᱟ᱾ ᱤᱧᱟᱹᱜ ᱨᱚᱲ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱ ᱜᱮᱭᱟ ᱦᱟᱸᱜ
ᱟᱪᱪᱷᱟ ᱟᱪᱪᱷᱟ᱾
ᱛᱟᱦᱚᱞᱮ ᱪᱮᱫ ᱪᱮᱠᱟᱭ ᱦᱩᱭᱩᱜ ᱠᱟᱱᱟ ᱱᱤᱛᱚᱜ ᱫᱚ?
ᱦᱮᱸ, ᱪᱤᱠᱟ ᱜᱮ ᱵᱟᱝ ᱜᱚᱲᱩᱵ ᱵᱟᱲᱟ ᱦᱩᱭ ᱜᱟᱛᱮᱹ ᱠᱟᱹᱧ ᱯᱮ ᱾
ᱪᱮᱫ ᱞᱮᱠᱟ ᱢᱮᱱᱟᱜ ᱢᱮᱭᱟ ᱟᱢᱫᱚ?
ᱮᱸᱻ, ᱱᱟᱯᱟᱭ ᱵᱟᱲᱟ ᱜᱮ ᱟᱢ ᱫᱚ ᱚᱠᱟᱞᱮᱠᱟ ᱢᱮᱱᱟᱢᱟ?
ᱱᱟᱯᱟᱭ ᱜᱮ ᱢᱤᱱᱟᱹᱧ ᱠᱟᱹᱫᱤᱧᱟ ᱮᱠᱷᱚᱱ ᱫᱚ ᱦᱟᱸᱜ᱾
ᱦᱮᱸ ᱚᱲᱟᱜ ᱠᱚᱨᱮ ᱵᱮᱥ ᱵᱟᱲᱟ?
ᱦᱳᱭ ᱵᱮᱥ ᱜᱮ ᱦᱟᱸᱜ ᱮᱠᱷᱚᱱ ᱫᱚ ᱢᱮᱱᱟᱜ ᱠᱚᱣᱟ ᱡᱚᱛᱚ ᱦᱚᱲᱜᱮ,
ᱟ-ᱨᱨ ᱪᱷᱮ ᱾
ᱛᱟᱦᱚᱞᱮ ᱪᱮᱫ ᱤᱫᱤ ᱠᱟᱛᱮ ᱞᱟᱝ ᱨᱚᱯᱚᱲᱟ?
ᱡᱟᱦᱳᱠ ᱨᱚᱯᱚᱲ ᱛᱟᱞᱟᱝ ᱢᱮᱥᱮ ᱟᱪᱪᱷᱟ ᱛᱟᱦᱞᱮ ᱤᱭᱟᱹ ᱵᱚᱭᱦᱟ ᱟᱢ ᱫᱚ ᱚᱱᱠᱟ ᱛᱤᱱᱟᱹ ᱡᱟᱭᱜᱟ ᱚᱱᱠᱟᱢ ᱫᱟᱲᱟ ᱵᱟᱲᱟᱠᱟᱜ ᱟᱨᱠᱤ?
ᱦᱳᱭ ᱫᱟᱬᱟ ᱛᱮᱫᱚ ᱢᱚᱠᱚᱧ ᱫᱚ ᱵᱟᱹᱧ ᱢᱚᱠᱚᱧᱚᱜᱼᱟ ᱟᱨ ᱞᱟᱸᱜᱟ ᱛᱷᱟᱠᱟᱣ ᱦᱚᱸ ᱵᱟᱹᱧ ᱞᱟᱸᱜᱟ ᱛᱷᱟᱠᱟᱜᱼᱟ᱾ ᱫᱟᱬᱟ ᱫᱚ ᱟᱹᱰᱤᱜᱟᱱ ᱡᱟᱭᱜᱟ ᱜᱮ ᱫᱟᱬᱟ ᱦᱩᱭ ᱠᱟᱱᱟ ᱱᱚᱜᱼ ᱱᱚᱣᱟ ᱠᱚ ᱟᱞᱮ ᱥᱮᱫ ᱥᱩᱨ ᱥᱩᱯᱩᱨ ᱨᱮᱫᱚ,
ᱦᱮᱸ ᱛᱟᱯᱚᱨᱮ ᱚᱱᱠᱟ ᱵᱟᱦᱮ ᱡᱟᱦᱟᱸ ᱥᱮᱱ?
ᱵᱟᱦᱨᱮ ᱵᱚᱞᱛᱮ ᱫᱚ ᱢᱩᱨᱥᱤᱫᱟᱵᱟᱫᱽ ᱡᱮᱞᱟ ᱥᱮᱱ ᱦᱩᱭ ᱞᱮᱱᱟ ᱚᱸᱰᱮ ᱢᱤᱫᱴᱟᱝ ᱱᱟᱜᱟᱢᱟᱱ ᱡᱟᱭᱜᱟ ᱢᱮᱱᱟᱜ ᱟᱠᱟᱫ ᱦᱟᱜ ᱡᱟᱦᱟᱸ ᱫᱚᱠᱚ ᱞᱟᱹᱭᱟ ᱚᱸᱰᱮ
ᱚᱸᱰᱮ ᱚᱱᱟ ᱥᱮᱫᱟᱭ ᱨᱟᱡᱟ ᱠᱚ ᱛᱟᱦᱮᱱ ᱠᱟᱱ ᱛᱟᱦᱮᱱᱟ ᱨᱟᱡᱟ ᱠᱚᱠᱚ ᱵᱮᱱᱟᱣ ᱦᱚᱴᱚ ᱟᱠᱟᱫ ᱛᱟᱦᱮᱱᱟ ᱚᱱᱟ ᱦᱟᱡᱟᱨ ᱫᱩᱣᱟᱨᱤ ᱟᱸᱡᱚᱢ ᱦᱚᱸ ᱠᱟᱱᱟ ᱛᱚ?
ᱦᱮᱸ ᱦᱮᱸ
ᱦᱳᱭ ᱚᱸᱰᱮ ᱫᱚ ᱢᱟᱱᱮ ᱚᱱᱟ ᱮᱢᱚᱱ ᱞᱟᱹᱴᱩ ᱚᱲᱟᱜ ᱢᱮᱱᱟᱜ ᱟᱠᱟᱟᱜᱼᱟ ᱚᱸᱰᱮ ᱫᱚ ᱢᱟᱱᱮ ᱦᱟᱡᱟᱨᱴᱤ ᱫᱩᱣᱟᱹᱨ ᱫᱚ ᱢᱮᱱᱟᱜ ᱠᱟᱫᱟ ᱞᱮᱠᱷᱟ ᱦᱩᱭ ᱠᱟᱱᱟ, ᱦᱩᱸ ᱢᱟᱱᱮ ᱧᱮᱞ ᱛᱮᱫᱚ ᱮᱠᱟᱞ ᱵᱟᱢ ᱢᱩᱪᱟᱹᱫ ᱫᱟᱲᱮᱭᱟᱜᱼᱟ ᱥᱮ ᱞᱮᱠᱷᱟ ᱛᱮᱦᱚᱸ ᱵᱟᱢ ᱢᱩᱪᱟᱹᱫ ᱫᱟᱲᱮᱭᱟᱜᱼᱟ ᱢᱚᱠᱚᱧ ᱩᱛᱟᱹᱨᱚᱜᱼᱟᱢ᱾
ᱦᱮᱸ
ᱚᱱᱟ ᱥᱟᱶᱛᱮᱦᱚᱸ ᱟᱹᱰᱤ ᱞᱮᱠᱟᱱ ᱢᱚᱱᱫᱤᱨ ᱥᱮ ᱚᱲᱟᱜ ᱫᱩᱣᱟᱹᱨ ᱠᱚ ᱢᱮᱱᱟᱜ ᱠᱟᱜᱼᱟ ᱥᱟᱺᱜᱤᱧ ᱥᱟᱺᱜᱤᱧ ᱫᱤᱥᱚᱢ ᱠᱚᱨᱮᱱ ᱦᱚᱲ ᱚᱸᱰᱮ ᱧᱮᱞ ᱠᱚ ᱦᱤᱡᱩᱜᱼᱟ,
ᱦᱮᱸ
ᱟᱨ ᱢᱟᱱᱮ ᱮᱠᱞᱟ ᱫᱟᱬᱟ ᱫᱚ ᱫᱟᱬᱟ ᱫᱚ ᱚᱱᱛᱮ ᱵᱟᱹᱧ ᱪᱟᱞᱟᱣ ᱞᱮᱱᱟ ᱮᱠᱟᱞᱟ ᱫᱚ ᱢᱟᱱᱮ ᱚᱱᱠᱟᱜᱮ ᱜᱟᱛᱮ ᱜᱟᱛᱮ ᱠᱚ ᱟᱛᱮᱫ ᱜᱮ ᱥᱮᱱ ᱦᱩᱭ ᱞᱮᱱᱟ᱾
ᱟᱪᱪᱷᱟ
ᱦᱳᱭ ᱦᱳᱭ ᱟᱨ ᱚᱱᱠᱟᱟᱜᱮ ᱢᱤᱫ ᱫᱷᱟᱣ ᱞᱩᱜᱩᱵᱩᱨᱩ ᱥᱮᱱ ᱦᱩᱭ ᱞᱮᱱᱟ,
ᱦᱮᱸ
ᱚᱸᱰᱮ ᱦᱚᱸ ᱥᱮᱱ ᱠᱟᱛᱮᱮᱫ ᱧᱮᱞ ᱦᱩᱭᱱᱟ ᱟᱹᱰᱤ ᱞᱮᱠᱟᱱ ᱡᱤᱱᱤᱥ ᱠᱚᱜᱮ ᱚᱱᱟ ᱠᱚ ᱧᱮᱞ ᱠᱟᱛᱮᱫ ᱦᱚᱸ ᱦᱟᱦᱲᱟ ᱩᱛᱟᱹᱨᱚᱜᱼᱟᱢ ᱱᱤᱡᱮ ᱜᱮ ᱚᱸᱰᱮ ᱫᱚ ᱜᱷᱟᱱᱴᱟ ᱵᱟᱲᱮ ᱡᱟᱦᱟᱸ ᱠᱚ ᱢᱮᱛᱟᱜ ᱠᱟᱱ ᱞᱟᱛᱟᱨ ᱨᱮ ᱢᱮᱱᱟᱜ ᱠᱟᱜ ᱵᱩᱨᱩ ᱞᱟᱛᱟᱨ ᱨᱮ ᱟᱨ ᱡᱟᱦᱟᱸ ᱞᱩᱜᱩ ᱵᱟᱵᱟ ᱥᱮ ᱟᱭᱳ ᱵᱩᱨᱩ ᱪᱮᱛᱟᱱ ᱨᱮᱠᱤᱱ ᱛᱟᱦᱮᱱ ᱠᱟᱱᱟ ᱚᱸᱰᱮ ᱫᱚ ᱟᱹᱰᱤ ᱥᱟᱺᱜᱤᱧ ᱥᱟᱺᱜᱤᱧ ᱠᱷᱚᱱ ᱦᱚᱲ ᱯᱩᱡᱟᱹ ᱮᱢᱚᱜ ᱟᱠᱚ ᱮᱢ ᱮᱢ ᱠᱚ ᱦᱤᱡᱩᱜᱼᱟ᱾ ᱟᱠᱚᱣᱟᱜ ᱡᱟᱦᱟᱸ ᱟᱥᱟ ᱠᱩᱠᱢᱩ ᱠᱤᱱᱵᱟ ᱚᱥᱟᱱᱛᱤ ᱡᱩᱫᱤ ᱦᱳᱭᱳᱜ ᱠᱟᱱᱟ ᱛᱟᱦᱚᱞᱮ ᱠᱷᱟᱡ ᱫᱚ ᱩᱱᱤᱱ ᱞᱩᱜᱩ ᱵᱟᱵᱟᱣᱟᱜ ᱟᱨ ᱞᱩᱜᱩ ᱟᱭᱳ ᱜᱮ ᱩᱱᱠᱤᱱ ᱴᱷᱮᱱ ᱞᱟᱹᱭ ᱞᱮᱠᱷᱟᱡ ᱜᱮ ᱚᱱᱟ ᱠᱚᱫᱚ ᱪᱟᱵᱟᱜ ᱟ-ᱠᱚ ᱞᱟᱹᱭᱟ ᱦᱟᱸᱜ ᱢᱟᱱᱮ
ᱚᱱᱠᱟᱜᱮ ᱤᱧᱦᱚᱸ ᱯᱩᱡᱟᱹ ᱮᱢᱜᱤᱧ ᱥᱮᱱ ᱞᱮᱱᱟ ᱢᱤᱫ ᱫᱷᱟᱣ ᱯᱩᱡᱟᱹ ᱠᱚ ᱚᱸᱰᱮ ᱚᱱᱟᱸ ᱢᱤᱫᱴᱮᱡ ᱡᱷᱟᱨᱱᱟ ᱨᱮ ᱯᱟᱭᱨᱟ ᱥᱟᱯᱷᱟ ᱠᱟᱛᱮᱫ ᱫᱤᱭᱟᱹᱯᱚᱨ ᱫᱷᱩᱛᱤ ᱯᱟᱟᱹᱧᱪᱤ ᱰᱮᱜᱟ ᱠᱟᱛᱮᱜ ᱚᱱᱟ ᱯᱩᱡᱟᱹ ᱮᱢ ᱦᱩᱭ ᱮᱱᱟ ᱯᱩᱡᱳ ᱢᱟᱱᱮ ᱚᱸᱰᱮ ᱫᱚ ᱨᱩᱢ ᱵᱚᱸᱜᱟ ᱵᱚᱞᱛᱮ ᱠᱚ ᱩᱰᱩᱠᱚᱜ ᱛᱟᱦᱮᱱᱟ ᱪᱮᱛᱟᱝ ᱠᱷᱚᱱ ᱵᱚᱸᱜᱟ ᱠᱚ ᱠᱳᱞ ᱠᱚᱼᱟ ᱩᱱᱠᱩ ᱧᱮᱞ ᱛᱮᱜᱮ ᱤᱧᱟ ᱦᱚ ᱦᱟᱦᱟᱲᱟᱜ ᱤᱧ ᱟᱹᱭᱠᱟᱹᱣ ᱠᱮᱫᱟ ᱫᱤᱭᱮᱯᱚᱨ ᱚᱱᱟ ᱡᱷᱟᱨᱱᱟ ᱠᱚᱨᱮ ᱦᱚᱸ ᱟᱹᱰᱤ ᱟᱹᱰᱤ ᱟᱹᱰᱤ ᱱᱟᱯᱟᱭ ᱱᱟᱯᱟᱭ ᱡᱟᱭᱜᱟ ᱠᱚ ᱢᱮᱱᱟᱜ ᱟᱠᱟᱫ ᱪᱤᱛᱟᱹᱨ ᱠᱚ ᱦᱟᱸᱜ ᱛᱩᱞᱟᱹᱣ ᱟᱹᱜᱩ ᱦᱩᱭ ᱠᱟᱱᱟ ᱚᱸᱰᱮᱱᱟᱜ ᱥᱟᱱᱛᱟᱲ ᱠᱚ ᱚᱸᱰᱮ ᱠᱷᱚᱡ ᱠᱚ ᱞᱟᱹᱭᱟ ᱡᱮ ᱱᱚᱣᱟ ᱫᱚ ᱟᱹᱰᱤ ᱫᱤᱱ ᱠᱷᱚᱱ ᱜᱮ ᱡᱷᱟᱨᱱᱟ ᱠᱚ ᱦᱩᱭᱩᱜ ᱠᱟᱱᱟ ᱦᱳᱭ ᱟᱫᱚ ᱟᱢᱜᱮ ᱛᱤᱱ ᱥᱟᱺᱜᱤᱧ ᱫᱟᱬᱟ ᱠᱚᱢ ᱥᱮᱱ ᱟᱠᱟᱱᱟ ᱦᱟᱸᱜ
ᱤᱧ ᱫᱚ ᱡᱟᱭᱦᱳᱠ ᱚᱱᱠᱟ ᱫᱚ ᱵᱟᱝ ᱫᱟᱬᱟ ᱵᱟᱲᱟ ᱦᱩᱭ ᱠᱟᱱᱟ ᱟᱨᱠᱤ ᱡᱟᱭᱦᱳᱠ ᱱᱚᱝᱠᱟ ᱞᱚᱠᱟᱞ ᱵᱟᱦᱨᱮ ᱫᱚ ᱩᱱᱟᱹᱜ ᱵᱟᱝ ᱫᱟᱬᱟ ᱦᱩᱭ ᱟᱠᱟᱱᱟ
ᱫᱟᱫᱟ ᱱᱟᱥᱮᱱᱟᱜ ᱟᱢᱟᱜ ᱵᱮᱠᱜᱨᱟᱣᱩᱱᱰ ᱨᱮ ᱟᱹᱰᱤ ᱟᱸᱡᱚᱢᱚᱜ ᱠᱟᱱᱟ ᱦᱟᱸᱜ ᱥᱟᱦᱟ ᱧᱮᱞᱚᱜ ᱢᱮ ᱟᱨ
ᱦᱮᱞᱳ ᱟᱸᱡᱚᱢᱚᱜ ᱠᱟᱱᱟ ᱛᱚ ᱴᱷᱤᱠ ᱴᱷᱟᱠ
ᱦᱳᱭ ᱟᱸᱡᱚᱢᱚᱜ ᱠᱟᱱᱟ
ᱡᱟᱭᱦᱳᱠ ᱤᱧ ᱫᱚ ᱫᱟᱬᱟ ᱵᱟᱲᱟ ᱞᱮᱠᱟ ᱛᱮᱫᱚ ᱡᱟᱭᱦᱳᱠ ᱦᱮᱸ ᱱᱚᱣᱟ ᱵᱮᱝᱜᱚᱞ ᱨᱮ ᱢᱮᱱᱟᱜᱼᱟ ᱠᱟᱛᱷᱤ ᱥᱩᱨ ᱫᱤᱜᱷᱟᱢ ᱟᱡᱚᱢ ᱟᱠᱟᱫᱟ ᱫᱤᱜᱷᱟ
ᱦᱳᱭ ᱦᱳᱭ ᱦᱳᱭ
ᱡᱟᱦᱟᱸ ᱫᱚ ᱢᱤᱫᱴᱟᱝ ᱚᱜᱚᱱ ᱫᱚᱨᱭᱟ ᱨᱮᱱᱟᱝ ᱢᱤᱫ ᱦᱟᱹᱴᱤᱧ ᱠᱟᱱᱟ ᱟᱨᱠᱤ
ᱦᱳᱭ ᱦᱳᱭ
ᱚᱸᱰᱮ ᱫᱟᱬᱟ ᱵᱟᱲᱟ ᱪᱟᱞᱟᱣ ᱟᱠᱟᱱᱟ ᱟᱫᱚ ᱦᱟᱸᱜ ᱵᱟᱨ ᱨᱮᱭᱟᱜ ᱥᱤᱡᱤᱱ ᱜᱮ ᱪᱟᱞᱟᱣ ᱦᱩᱭ ᱟᱠᱟᱱᱟ ᱱᱚᱣᱟ ᱨᱟᱵᱟᱝ ᱫᱤᱱ ᱦᱚᱸ ᱪᱟᱞᱟᱣ ᱦᱩᱭ ᱟᱠᱟᱱᱟ ᱥᱤᱛᱩᱝ ᱫᱤᱱ ᱦᱚᱸ ᱪᱟᱞᱟᱣ ᱦᱩᱭ ᱟᱠᱟᱱᱟ ᱟᱫᱚ ᱞᱟᱹᱭ ᱞᱮᱱᱠᱷᱟᱱ ᱫᱚᱨᱭᱟ ᱚᱸᱰᱮ ᱫᱤᱜᱷᱟ ᱪᱟᱞᱟᱜ ᱫᱚ ᱥᱤᱛᱩᱝ ᱫᱤᱱ ᱪᱟᱞᱟᱣ ᱞᱮᱱᱠᱷᱟᱱ ᱟᱹᱰᱤ ᱢᱚᱸᱡᱽ ᱢᱟᱱᱮ ᱥᱤᱛᱩᱝ ᱞᱚᱞᱚ ᱨᱮ ᱚᱱᱟ ᱫᱚᱨᱭᱟ ᱫᱟᱜ ᱨᱮ ᱯᱟᱭᱨᱟ ᱵᱟᱲᱟ ᱠᱚ ᱟᱹᱰᱤ ᱢᱚᱡᱽ ᱟᱹᱭᱠᱟᱹᱜᱼᱟ ᱚᱱᱟ ᱥᱟᱶᱛᱮ ᱵᱟᱦᱨᱮ ᱠᱷᱚᱱ ᱟᱹᱰᱤ ᱥᱟᱸᱜᱮ ᱥᱟᱸᱜᱮ ᱦᱚᱲ ᱢᱟᱱᱮ ᱚᱸᱰᱮ ᱠᱚ ᱦᱤᱡᱩᱜᱼᱟᱠᱚ ᱯᱟᱭᱨᱟ ᱡᱚᱝᱼᱟ ᱚᱱᱟ ᱵᱩᱞᱩᱝ ᱫᱟᱜ ᱨᱮ
ᱟᱹᱰᱤ ᱢᱚᱸᱡᱽ ᱵᱩᱡᱷᱟᱹᱜᱼᱟ ᱛᱟᱨᱯᱚᱨ ᱚᱸᱰᱮ ᱢᱟᱱᱮ ᱫᱟᱬᱟ ᱵᱟᱲᱟ ᱵᱮᱥᱟ ᱢᱟᱱᱮ ᱫᱤᱜᱷᱟ ᱛᱚ ᱢᱤᱫ ᱡᱟᱭᱜᱟ ᱨᱮᱜᱮ ᱵᱟᱝ ᱵᱟᱝ ᱛᱟᱦᱮᱱᱟ ᱟᱹᱰᱤ ᱢᱟᱨᱟᱝ ᱡᱟᱭᱜᱟ ᱛᱮ ᱛᱟᱦᱮᱱᱟ ᱥᱮ ᱫᱚᱨᱭᱟ ᱫᱷᱟᱨᱮ ᱠᱟᱛᱷᱟᱴᱟᱜ ᱛᱚ ᱟᱫᱚ ᱚᱱᱟ ᱫᱟᱬᱟ ᱯᱩᱨᱟᱹᱣ ᱠᱷᱟᱹᱛᱤᱨ ᱚᱱᱠᱟ ᱜᱟᱹᱰᱤ ᱠᱚ ᱢᱮᱱᱟᱜᱼᱟ ᱚᱱᱟ ᱠᱚ ᱵᱷᱟᱲᱟ ᱦᱟᱛᱟᱣ ᱠᱟᱛᱮᱫ ᱫᱟᱬᱟ ᱵᱟᱲᱟ ᱦᱩᱭᱩᱜ ᱜᱮᱭᱟ ᱥᱟᱶᱛᱮ ᱫᱚᱨᱭᱟ ᱨᱮ ᱫᱟᱬᱟᱱ ᱠᱷᱟᱹᱛᱤᱨ ᱤᱥᱯᱤᱰ ᱵᱳᱴ ᱢᱚᱴᱚᱨ ᱵᱳᱴ ᱠᱚ ᱢᱮᱱᱟᱜᱼᱟ ᱚᱸᱰᱮ
ᱦᱳᱭ
ᱴᱤᱠᱤᱴ ᱠᱚᱨᱟᱣ ᱠᱟᱛᱮᱜ ᱚᱸᱰᱮ ᱫᱚᱨᱭᱟ ᱛᱟᱞᱟ ᱫᱷᱟᱹᱵᱤᱡ ᱫᱟᱬᱟᱱᱮᱢ ᱪᱟᱞᱟᱣ ᱫᱟᱲᱮᱭᱟᱜᱼᱟ ᱚᱱᱠᱟ ᱟᱰᱤ ᱠᱤᱪᱦᱩ ᱢᱟᱱᱮ ᱫᱤᱜᱦᱟ ᱨᱮ ᱧᱮᱞ ᱡᱚᱝ ᱛᱟᱯᱚᱨᱮ ᱚᱸᱰᱮᱱᱟᱜ ᱢᱟᱱᱮ ᱫᱤᱜᱷᱟ ᱨᱮᱱᱟᱜ ᱡᱟᱦᱟᱸ ᱢᱩᱲᱩᱫ ᱧᱮᱞ ᱡᱚᱝ ᱞᱟᱹᱭ ᱟᱠᱚ ᱥᱮ ᱧᱮᱞ ᱦᱩᱭ ᱟᱠᱟᱱᱟ ᱟᱯᱱᱟᱨ ᱦᱚᱸ ᱢᱟᱱᱮ ᱵᱷᱳᱨ ᱵᱮᱲᱟ ᱨᱮᱱᱟᱜ ᱡᱟᱦᱟᱸ ᱵᱮᱲᱟ ᱨᱟᱠᱟᱵ ᱫᱚᱨᱭᱟ ᱵᱷᱤᱛᱤᱨ ᱢᱟᱱᱮ ᱧᱮᱞᱚᱜᱼᱟ ᱡᱮ ᱵᱟᱝ ᱫᱚᱨᱭᱟ ᱵᱷᱤᱛᱤᱨ ᱠᱷᱚᱱ ᱵᱮᱲᱟᱭ ᱨᱟᱠᱟᱵ ᱢᱤᱫᱴᱟᱝ ᱟᱨᱟᱜ ᱜᱮ ᱟᱹᱰᱤ ᱢᱟᱱᱮ ᱪᱮᱦᱨᱟ ᱧᱮᱞ ᱡᱚᱝᱛᱮ ᱧᱮᱞᱚᱜᱼᱟ ᱛᱟᱨᱯᱚᱨᱮ ᱚᱱᱠᱟ ᱫᱚᱨᱭᱟ ᱜᱮ ᱯᱩᱨᱤ ᱦᱚᱸ ᱪᱟᱞᱟᱣ ᱦᱩᱭ ᱟᱠᱟᱱᱟ ᱯᱩᱨᱤ ᱫᱚ ᱱᱚᱣᱟ ᱫᱚ ᱩᱲᱤᱥᱥᱟ ᱨᱮ ᱯᱟᱲᱟᱜ ᱠᱟᱱᱟ ᱱᱚᱣᱟ ᱦᱚᱸ ᱫᱤᱜᱷᱟ ᱞᱮᱠᱟ ᱜᱮ ᱦᱮᱸ ᱥᱮ
ᱟᱨ ᱫᱤᱜᱷᱟ ᱨᱮᱫᱚ ᱞᱟᱹᱭ ᱞᱮᱱᱠᱷᱟᱱ ᱟᱹᱰᱤ ᱜᱟᱱ ᱚᱱᱠᱟ ᱧᱮᱞ ᱡᱚᱝ ᱡᱟᱭᱜᱟ ᱢᱮᱱᱟᱜᱼᱟ ᱥᱟᱭᱮᱱᱥ ᱥᱤᱴᱤ ᱢᱮᱱᱟᱜᱼᱟ ᱦᱮᱸ ᱥᱮ
ᱦᱚᱭ ᱦᱚᱭ
ᱢᱟᱱᱮ ᱚᱸᱰᱮ ᱫᱚᱢ ᱞᱟᱹᱭ ᱞᱮᱠᱷᱟᱱ ᱥᱟᱬᱮᱥ ᱨᱮᱱᱟᱜ ᱠᱤᱪᱷᱩ - ᱠᱤᱪᱷᱩ ᱚᱱᱠᱟ ᱟᱵᱤᱥᱠᱟᱨ ᱠᱚ ᱡᱮᱢᱚᱱ ᱛᱷᱟᱭᱚ ᱞᱮᱠᱷᱟᱱ ᱞᱟᱭᱤᱴ ᱡᱩᱞᱩᱜᱼᱟ, ᱛᱟᱯᱚᱨᱮ ᱚᱱᱠᱟᱱ ᱟᱹᱰᱤ ᱠᱤᱪᱷᱩ ᱡᱤᱱᱤᱥ ᱥᱟᱬᱮᱥ ᱤᱫᱤ ᱠᱟᱛᱮᱜ ᱠᱚ ᱛᱮᱭᱟᱨ ᱨᱟᱠᱟᱵ ᱟᱠᱟᱫᱟ ᱚᱱᱟ ᱥᱤᱴᱤ ᱧᱮᱞ ᱡᱚᱝ ᱛᱮ ᱟᱹᱰᱤ ᱢᱚᱸᱡᱽ ᱟᱨ ᱚᱱᱠᱟ ᱟᱹᱭᱠᱟᱹᱣ ᱛᱮᱦᱚ ᱱᱚᱝᱠᱟ ᱟᱹᱰᱤ ᱠᱤᱪᱷᱩ ᱢᱮᱱᱟ
ᱦᱳᱭ ᱚᱱᱟ ᱪᱷᱟᱰᱻᱟ ᱮᱴᱟᱜ ᱥᱮᱱ
ᱮᱴᱟᱜ ᱥᱮᱱ ᱫᱚ ᱡᱟᱭᱦᱳᱠ ᱱᱚᱱᱠᱟ ᱵᱤᱨ - ᱵᱩᱨᱩ ᱫᱤᱥᱚᱢ ᱠᱚᱜᱮ ᱪᱟᱞᱟᱣ ᱵᱟᱲᱟ ᱦᱩᱭ ᱟᱠᱟᱱᱟ ᱚᱱᱟ ᱠᱷᱚᱱ ᱥᱟᱺᱜᱤᱧ ᱫᱚ ᱦᱟᱸᱜ ᱡᱟᱦᱟᱸ ᱟᱹᱣᱨᱤ ᱪᱟᱞᱟᱣ ᱦᱩᱭᱩᱜ ᱜᱮᱭᱟ ᱱᱤᱛ ᱫᱷᱟᱹᱵᱤᱡ ᱛᱮ, ᱪᱟᱞᱟᱜ ᱨᱮᱱᱟᱜ ᱦᱟᱜ ᱫᱟ
ᱫᱟᱨᱡᱤᱞᱤᱝ ᱥᱤᱠᱤᱢ ᱱᱚᱣᱟᱠᱚ ᱡᱟᱭᱜᱟ ᱧᱮᱞ ᱪᱟᱞᱟᱣ ᱡᱚᱢ ᱨᱮᱱᱟᱜ ᱢᱤᱫᱴᱟᱝ ᱤᱪᱪᱷᱟᱹ ᱢᱮᱱᱟᱜᱼᱟ᱾ ᱡᱟᱭᱦᱳᱠ ᱚᱱᱟ ᱛᱮ ᱱᱤᱛᱚᱜ ᱚᱠᱛᱚ ᱵᱟᱝ ᱠᱩᱲᱟᱹᱣ ᱠᱷᱟᱹᱛᱤᱨ ᱵᱟᱝ ᱪᱟᱞᱟᱣ ᱦᱩᱭ ᱠᱟᱱᱟ᱾ ᱢᱮᱱᱠᱷᱟᱱ ᱯᱚᱨᱮᱛᱮ ᱡᱟᱦᱟᱸ ᱚᱠᱛᱚ ᱠᱚ ᱯᱩᱨᱟᱹᱣ ᱠᱟᱛᱮᱫ ᱚᱱᱟ ᱪᱟᱞᱟᱣ ᱦᱩᱭᱩᱜᱼᱟ᱾
ᱦᱳᱭ ᱚᱱᱟ ᱢᱟ ᱠᱟᱛᱷᱟ ᱠᱟᱱ ᱜᱮᱭᱟ ᱟᱫᱚ ᱫᱟᱬᱟ ᱱᱟᱜ ᱢᱮᱱ ᱱᱤᱛᱚᱜ ᱠᱟᱱ ᱜᱮᱭᱟ ᱛᱚ ᱡᱩᱫᱤ ᱯᱚᱲᱟ ᱠᱦᱮᱛᱨᱮ ᱵᱚᱞᱛᱮ ᱦᱚᱲ ᱡᱚᱱᱚᱢ ᱞᱮᱱᱠᱷᱟᱡ ᱫᱚ ᱛᱚᱠᱷᱚᱱ ᱫᱚ, ᱥᱚᱝᱥᱟᱨ ᱨᱮᱭᱟᱜ ᱥᱮᱸ ᱠᱟᱢᱤ ᱨᱮᱱᱟᱜ ᱪᱟᱸᱯ ᱯᱩᱨᱟ ᱠᱷᱟᱡ ᱫᱚ ᱟᱫᱚ ᱵᱟᱢ ᱥᱮᱱ ᱫᱟᱲᱮᱭᱟᱜᱼᱟ᱾ ᱱᱤᱛᱚᱜ ᱱᱤᱛᱚᱜ ᱢᱟᱱᱮ ᱱᱤᱛᱚᱜ ᱜᱮ ᱮᱠᱷᱚᱱ ᱯᱷᱟᱠᱟ ᱜᱮᱭᱟ ᱦᱟᱸᱜ ᱴᱟᱭᱤᱢ ᱢᱮᱱᱟᱜ ᱛᱟᱢ ᱨᱮᱜᱮ ᱚᱱᱟ ᱫᱚ ᱧᱮᱞ ᱟᱹᱜᱩ ᱠᱟᱜ ᱢᱮ
ᱚᱵᱚᱥᱚ - ᱚᱵᱚᱥᱚ ᱾
ᱦᱳᱭ- ᱦᱳᱭ
ᱛᱟᱦᱚᱞᱮ ᱟᱢ ᱫᱚ ᱢᱟᱱᱮ ᱚᱠᱟ ᱚᱠᱟ ᱡᱟᱭᱜᱟ ᱫᱟᱬᱟ ᱪᱟᱞᱟᱜ ᱥᱟᱱᱟᱢ ᱜᱮ ᱵᱟᱹᱲᱛᱤ ᱠᱟᱭᱛᱮ?
ᱤᱧ ᱦᱚᱸᱚᱸ ᱚᱱᱟ ᱫᱟᱨᱡᱤᱞᱤᱝ ᱜᱮᱱᱟᱼᱜ ᱪᱟᱞᱟᱜ ᱤᱪᱷᱟᱹ ᱫᱚ ᱢᱮᱱᱟᱜ ᱟᱠᱟᱫᱼᱦᱟᱸᱜ, ᱢᱮᱱᱠᱷᱟᱱ ᱤᱧᱦᱚᱸ ᱢᱟᱱᱮ ᱱᱚᱜ ᱠᱤᱪᱷᱩ ᱯᱚᱨ ᱜᱮ ᱱᱮᱜ ᱮ ᱠᱟᱛᱷᱟ ᱠᱚ ᱦᱳ ᱠᱟᱱᱟ ᱪᱟᱞᱟᱜ ᱨᱮᱭᱟᱜ, ᱪᱟᱞᱟᱜ ᱦᱩᱭᱩᱜᱼᱟ᱾
ᱦᱚᱸ
ᱫᱟᱨᱡᱤᱞᱤᱝ ᱨᱮ ᱞᱟᱣᱮᱛ ᱠᱚ ᱜᱟᱛᱮ ᱠᱚ ᱞᱟᱹᱭ ᱟᱠᱟᱫᱤᱧᱟ, ᱵᱟᱝᱢᱟ ᱡᱮ ᱚᱸᱰᱮ ᱫᱚ ᱪᱟ ᱵᱟᱜᱟᱱ ᱢᱮᱱᱟᱜ ᱠᱟᱼᱟ, ᱦᱟᱸᱜ ᱰᱩᱝᱨᱤ ᱨᱮ ᱥᱮ ᱵᱩᱨᱩ ᱨᱮ ᱟᱨ ᱫᱟᱨᱮᱱᱟᱹᱲᱤ ᱠᱚᱦᱚᱸ ᱚᱱᱠᱟᱱᱟᱼ ᱜ ᱡᱮᱞᱤᱧ - ᱡᱤᱞᱤᱧ ᱧᱟᱜ ᱢᱮᱱᱟᱜ ᱟᱠᱟᱟᱜᱼᱟ᱾ ᱟᱨ ᱫᱟᱨᱡᱤᱞᱤᱝ ᱨᱮᱫᱚ ᱢᱟᱱᱮ ᱨᱤᱢᱤᱞ ᱢᱟᱱᱮ ᱨᱤᱢᱤᱞ ᱨᱤᱢᱤᱞ ᱜᱮ ᱧᱮᱞ ᱧᱟᱢᱚᱜᱼᱟ, ᱨᱤᱢᱤᱞ ᱵᱚᱞᱛᱮ ᱵᱩᱨᱩ ᱪᱮᱛᱟᱱ ᱠᱷᱚᱱ ᱜᱮ ᱨᱤᱢᱤᱞ ᱮᱢ ᱥᱟᱵ ᱛᱤᱭᱳᱜ ᱫᱟᱲᱮᱭᱟᱜᱼᱟ ᱠᱚ ᱞᱟᱹᱭ ᱦᱟᱸᱜ
ᱟᱪᱷᱟ - ᱟᱪᱷᱟ
ᱚ ᱪᱟ ᱵᱟᱜᱟᱱ ᱨᱮ ᱟᱹᱰᱤ ᱞᱮᱠᱟ ᱢᱟᱱᱮ ᱩᱱᱠᱩ ᱪᱟ ᱡᱟᱦᱟᱸᱭ ᱠᱩ ᱥᱤᱫ ᱠᱚ ᱦᱤᱡᱩᱜᱼᱟ ᱛᱤᱨᱞᱟᱹ ᱦᱚᱯᱚᱱ ᱠᱚ ᱩᱱᱠᱩ ᱦᱚᱸ ᱧᱮᱞ ᱡᱚᱝ ᱟᱱ ᱜᱮ ᱠᱟᱱᱟ ᱠᱚ ᱢᱚᱡᱽ ᱜᱮᱠᱚ ᱥᱤᱛᱟᱹ ᱪᱟ ᱠᱚ ᱦᱟᱸᱜ ᱦᱳᱭ ᱟᱨ ᱚᱱᱠᱟ ᱫᱟᱬᱟ ᱨᱮᱱᱟᱜ ᱤᱪᱷᱟᱹ ᱠᱚᱫᱚ ᱢᱮᱱᱟᱜ ᱫᱚ ᱢᱮᱱᱟᱜ ᱜᱮᱭᱟ, ᱟᱹᱰᱤᱜᱟᱱ ᱡᱟᱭᱜᱟ ᱜᱮ ᱢᱮᱱᱠᱷᱟᱱ ᱠᱤᱪᱷᱩ ᱠᱤ ᱡᱟᱭᱜᱟ ᱫᱚ ᱥᱚᱢᱵᱷᱚᱵ ᱦᱩᱭ ᱫᱟᱲᱮᱭᱟᱜᱼᱟ᱾ ᱫᱟᱲᱮ ᱛᱤᱧ ᱪᱟᱞᱟᱣ ᱨᱮᱭᱟᱜ ᱱᱚᱜᱼᱚᱭ ᱡᱮ ᱮᱸ ᱢᱮᱱᱟᱜ ᱠᱟᱫᱟ ᱟᱫᱚ ᱤᱭᱟᱹᱨᱮ ᱱᱚᱜᱚ-ᱭ ᱜᱩᱨᱩ ᱜᱚᱝᱠᱮᱭᱟᱜ ᱡᱟᱱᱟᱢ ᱴᱷᱟᱶ ᱳᱢ ᱡᱟᱦᱟᱸ ᱫᱚ ᱠᱚ ᱢᱮᱛᱟᱜ ᱠᱟᱱᱟ ᱰᱟᱦᱟᱨᱰᱤ ᱟᱹᱛᱩ ᱚᱱᱟ ᱩᱲᱤᱥᱟ ᱨᱮᱭᱟᱜ ᱢᱚᱭᱩᱨᱵᱷᱚᱸᱡᱽ ᱢᱚᱭᱩᱨᱵᱷᱚᱸᱡᱽ ᱡᱮᱞᱟ ᱨᱮ ᱢᱮᱱᱟᱜ ᱠᱟᱜ-ᱟ᱾ ᱚᱸᱰᱮ ᱰᱟᱦᱟᱨᱰᱤ ᱟᱹᱛᱩ ᱠᱚ ᱦᱚᱸ ᱚᱝᱠᱟ ᱜᱮ ᱪᱟᱞᱟᱜ ᱨᱮᱱᱟᱜ ᱤᱪᱷᱟᱹ ᱢᱮᱱᱟᱜ ᱟᱠᱟᱫᱟ ᱦᱟᱸᱜ, ᱟᱫᱚ ᱛᱤᱥ ᱟᱱᱤᱡ ᱦᱩᱭᱩᱜ ᱠᱟᱱᱟ ᱚᱱᱟ ᱜᱩᱨᱩ ᱜᱚᱝᱠᱮᱭᱟᱼᱜ ᱚᱲᱟᱜ ᱫᱩᱣᱟᱹᱨ ᱧᱮᱞ ᱟᱹᱜᱩᱭ ᱛᱟᱭ ᱦᱩᱭᱩᱜᱼᱟ᱾ ᱡᱟᱦᱟᱸ ᱨᱮ ᱟᱡᱽ ᱮ ᱡᱟᱱᱟᱢ ᱟᱠᱟᱱᱟ ᱮᱠᱷᱚᱱ ᱦᱚᱸᱠᱚ ᱢᱮᱱᱟ ᱩᱱᱤ ᱜᱩᱨᱩ ᱜᱚᱝᱠᱮ ᱭᱟᱜ ᱛᱤᱛᱮ ᱵᱤᱱᱟᱹ ᱚᱲᱟᱜ ᱦᱚᱸ ᱢᱮᱱᱟᱜ ᱠᱟᱜᱼᱟ ᱦᱟᱸᱜ ᱥᱮ ᱪᱮᱫ
ᱦᱮᱸ ᱦᱮᱸ ᱚᱵᱚᱥᱳᱭ ᱢᱮᱱᱟᱜ ᱟᱠᱟᱫᱟ, ᱪᱮᱫᱟᱜ ᱥᱮ ᱤᱧ ᱱᱚᱸᱰᱮᱧ ᱪᱟᱞᱟᱣ ᱟᱠᱟᱱᱟᱹᱧ᱾ ᱟᱨ ᱠᱟ ᱵᱟᱨ ᱯᱮ ᱡᱮᱠᱟ ᱦᱩᱭᱩᱜ ᱠᱟᱱᱟ ᱵᱟᱨ ᱯᱮ ᱥᱮᱨᱢᱟ ᱤᱧ ᱚᱰᱮ ᱪᱟᱞᱟᱣ ᱠᱟᱛᱮ ᱤᱧ ᱧᱮᱞ ᱟᱹᱜᱩ ᱠᱟᱹᱡ ᱚᱲᱟᱜ ᱫᱩᱣᱟᱹᱨ ᱠᱚ ᱛᱟᱥᱮ ᱚᱠᱟᱨᱮ ᱡᱮ ᱜᱩᱨᱩ ᱜᱚᱝᱠᱮ ᱟᱨ ᱟᱡᱨᱤᱱ ᱮᱨᱟᱛᱮᱫ ᱠᱚ ᱢᱟᱱᱮ ᱫᱟᱦᱟᱣ ᱞᱮᱫ ᱠᱤᱱᱟ ᱠᱚ ᱥᱮ ᱢᱟᱱᱮ ᱛᱚᱯᱟ ᱞᱮᱫ ᱠᱤᱱᱟ ᱚᱱ ᱠᱚ ᱚᱱᱟ ᱡᱟᱭᱜᱟ ᱦᱚᱸ ᱧᱮᱞ ᱟᱹᱜᱩ ᱠᱟᱜ ᱜᱮᱭᱟ ᱯᱩᱨᱛᱤ ᱥᱮᱨᱢᱟ ᱜᱮ ᱚᱸᱰᱮ ᱟᱹᱰᱤ ᱠᱟᱡᱟᱠ ᱦᱚᱲ ᱠᱚ ᱪᱟᱞᱟᱜ ᱟᱠᱚ ᱧᱮᱞ ᱪᱚᱝ ᱵᱚᱸᱜᱟ ᱵᱩᱨᱩ ᱠᱷᱟᱹᱛᱤᱨ ᱚᱝᱠᱟ ᱟᱠᱚᱣᱟᱜ ᱚᱲᱟᱜ ᱫᱩᱣᱟᱹᱨ ᱦᱚᱸ ᱥᱮᱱ ᱦᱮᱡᱽ ᱟᱠᱟᱱᱟ ᱟᱹᱰᱤ ᱢᱚᱸᱡᱽ, ᱥᱟᱯᱟ ᱥᱟᱹᱯᱷᱤ ᱛᱟᱯᱚᱨᱮ ᱟᱠᱚ ᱚᱲᱟᱜ ᱦᱚᱲ ᱡᱟᱦᱟᱸᱭ ᱜᱩᱨᱩ ᱜᱚᱝᱠᱮ ᱨᱮᱱ ᱵᱚᱝᱥᱚ ᱢᱮᱱᱟᱜ ᱠᱚᱣᱟ ᱩᱝᱠᱩ ᱦᱚᱸ ᱟᱹᱰᱤ ᱢᱚᱡᱽ ᱨᱚᱲ ᱛᱮ ᱵᱮᱵᱚᱦᱟᱨ ᱛᱮ ᱞᱟᱹᱭ ᱞᱮᱱᱠᱷᱟᱱ ᱢᱟᱱᱮ ᱚᱸᱰᱮ ᱪᱟᱞᱟᱣ ᱞᱮᱱᱠᱷᱟᱱ ᱟᱢ ᱱᱚᱣᱟ ᱫᱚ ᱢᱟᱱᱮ ᱯᱷᱮᱱ ᱢᱟᱱᱮ ᱪᱟᱞᱟᱣ ᱥᱚᱸᱜᱮ ᱛᱟᱨᱟ ᱟᱛᱟᱝ ᱫᱟᱨᱟᱢ ᱢᱮᱭᱟ ᱠᱚ ᱚᱸᱰᱮ ᱢᱤᱫᱴᱟᱹᱝ ᱜᱚᱝᱠᱮ ᱡᱟᱦᱟᱸ ᱚᱲᱟᱜ ᱨᱮ ᱛᱟᱦᱮᱱ ᱛᱟᱦᱮᱫ ᱚᱱᱟ ᱚᱲᱟᱜ ᱨᱮ ᱪᱟᱞᱟᱣ, ᱢᱟᱱᱮ ᱞᱟᱭᱤᱱ ᱠᱚᱜᱼᱟ ᱠᱚ ᱚᱸᱰᱮ ᱵᱚᱸᱜᱟᱭ ᱠᱷᱟᱹᱛᱤᱨ ᱵᱚᱸᱜᱟ ᱵᱩᱨᱩ ᱠᱷᱟᱹᱛᱤᱨ ᱛᱟᱨᱯᱚᱨᱮ ᱚᱸᱰᱮ ᱠᱷᱚᱱ ᱩᱰᱩᱠ ᱠᱟᱛᱮᱫ ᱟᱠᱚᱨᱮᱱ ᱡᱟᱦᱟᱸᱭ ᱚᱲᱟᱜ ᱦᱚᱲ ᱠᱚ ᱢᱮᱱᱟᱜ ᱠᱚᱣᱟ ᱞᱚᱴᱟ ᱫᱟᱜ ᱠᱟᱛᱮᱫ ᱠᱟᱛᱮᱫ ᱡᱟᱦᱟᱸ ᱡᱚᱢ ᱦᱟᱞᱠᱟ ᱠᱤᱪᱷᱩ ᱟᱠᱚ ᱠᱚ ᱵᱮᱵᱚᱥᱛᱷᱟ ᱠᱟᱜᱼᱟ ᱠᱚ ᱚᱱᱟ ᱡᱚᱢ ᱧᱩ ᱵᱟᱲᱟ ᱦᱩᱭᱩᱜ ᱜᱮᱭᱟ ᱛᱟᱯᱚᱨᱮ ᱚᱸᱰᱮ, ᱜᱩᱨᱩ ᱜᱚᱝᱠᱮ ᱡᱟᱦᱟᱸ ᱥᱤᱧ ᱢᱤᱫᱴᱟᱝ ᱫᱟᱨᱮ ᱛᱟᱦᱮᱸ ᱠᱟᱱᱟ ᱥᱮ ᱥᱤᱧ ᱫᱟᱨᱮ ᱩᱢᱩᱞ ᱨᱮ ᱫᱩᱲᱩᱵ, ᱠᱟᱛᱮ ᱫᱷᱮᱭᱟᱱ ᱜᱮ ᱛᱟᱦᱮᱱ ᱚᱱᱟ ᱫᱟᱨᱮ ᱦᱚᱸ ᱚᱸᱰᱮ ᱱᱟᱯᱟᱭ ᱜᱮ ᱦᱚᱸ ᱢᱮᱱᱟᱜ ᱜᱮᱭᱟ ᱚᱸᱰᱮ ᱦᱚᱸ ᱵᱚᱸᱜᱟ ᱵᱩᱨᱩ ᱦᱩᱭᱩᱜ ᱜᱮᱭᱟ ᱾
ᱟᱪᱷᱟ ᱟᱪᱷᱟ,
ᱦᱮᱸ
ᱟᱨ ᱛᱟᱦᱚᱞᱮ ᱟᱵᱮᱱ ᱫᱚ ᱵᱤᱱ ᱧᱮᱞ ᱟᱹᱜᱩ ᱟᱠᱟᱫ-ᱟ ᱟᱹᱰᱤ ᱨᱟᱹᱥᱠᱟᱹ ᱵᱤᱱ ᱵᱩᱡᱷᱟᱹᱣ ᱟᱠᱟᱫ-ᱟ ᱦᱳᱭ ᱥᱮ ᱟᱫᱚ ᱟᱹᱞᱤᱧ ᱟᱹᱞᱤᱧ ᱦᱚᱸ ᱧᱮᱞ ᱨᱮᱱᱟᱜ ᱥᱟᱱᱟ ᱫᱚ ᱢᱮᱱᱟᱜ ᱟᱠᱟᱫ-ᱟ ᱾ ᱟᱫᱚ ᱪᱟᱞᱟᱜ ᱨᱮᱭᱟᱜ ᱤᱪᱷᱟᱹ ᱫᱚ ᱢᱮᱱᱟᱜ ᱟᱠᱟᱫᱟ, ᱛᱟᱲᱟᱛᱟᱲᱤ ᱢᱚᱫᱽᱫᱷᱮ ᱜᱮ ᱪᱟᱞᱟᱣ ᱦᱩᱭᱩᱜ-ᱟ
ᱦᱮᱸ ᱡᱭᱦᱩᱠ ᱟᱞᱮ ᱫᱚ ᱞᱟᱹᱭ ᱞᱮᱠᱷᱟᱱ ᱱᱚᱣᱟ ᱪᱮᱫ ᱮᱢ ᱞᱟᱹᱭ ᱮᱫᱟ
ᱢᱮᱱ ᱮᱫᱟᱞᱤᱧ ᱜᱩᱨᱩ ᱜᱚᱢᱠᱮ ᱠᱷᱚᱱ ᱦᱚᱸ ᱵᱚᱝᱥᱚ ᱠᱚ ᱢᱮᱱᱟᱜ ᱟᱠᱟᱫ ᱠᱚᱣᱟ ᱩᱱᱠᱩ ᱥᱟᱶᱛᱮ ᱧᱮᱞ ᱧᱮᱯᱮᱞ ᱨᱮᱭᱟᱜ ᱤᱪᱪᱷᱟᱹ ᱠᱚᱦᱚᱸ ᱢᱮᱱᱟᱜ ᱜᱮᱭᱟ ᱡᱟᱦᱟᱸ ᱠᱚ ᱟᱭᱟᱜ ᱚᱲᱟᱜ ᱫᱩᱣᱟᱹᱨ ᱥᱮ ᱡᱟᱱᱟᱢ ᱴᱷᱟᱶ ᱢᱮᱱᱟᱜ ᱟᱠᱟᱫᱟ ᱚᱸᱰᱮ ᱦᱚᱸ, ᱪᱟᱞᱟᱣ ᱨᱮᱭᱟᱜ ᱤᱪᱷᱟᱹ ᱠᱚ ᱢᱮᱱᱟᱜ ᱟᱠᱟᱫᱟ ᱡᱟᱦᱟᱸ ᱫᱚ ᱡᱟᱦᱟᱸ, ᱠᱷᱟᱹᱛᱤᱨ ᱛᱮ ᱟᱵᱚ ᱥᱟᱸᱜᱤᱧ ᱱᱤᱛᱚᱜ ᱵᱚᱱ ᱞᱟᱦᱟ ᱦᱮᱡ ᱟᱠᱟᱱᱟ ᱜᱩᱨᱩ ᱜᱚᱢᱠᱮ ᱠᱷᱟᱹᱛᱤᱨ ᱜᱮ ᱥᱮ
ᱦᱮᱸ
ᱚᱱᱠᱟ ᱜᱮ ᱟᱭᱢᱟ ᱢᱟᱱᱮ ᱚᱸᱰᱮ ᱜᱮ ᱢᱤᱫᱴᱟᱝ ᱡᱟᱭᱜᱟ ᱢᱮᱱᱟᱜ-ᱟ ᱾ ᱢᱚᱱᱮ, ᱚᱸᱰᱮ ᱫᱚ ᱞᱟᱹᱭ ᱞᱮᱠᱷᱟᱱ ᱵᱩᱨᱩ ᱵᱩᱨᱩ ᱨᱮᱱᱟᱜ ᱧᱩᱛᱩᱢ ᱫᱚ ᱵᱟᱹᱧ ᱞᱟᱹᱭ ᱫᱟᱲᱮᱭᱟᱜ ᱠᱟᱱᱟ ᱦᱟᱸᱜ ᱟᱨᱠᱤ, ᱢᱤᱫᱴᱟᱝ ᱚᱱᱠᱟ ᱵᱩᱨᱩ ᱢᱮᱱᱟᱜ-ᱟ, ᱚᱸᱰᱮ ᱫᱚ ᱵᱩᱨᱩ ᱢᱟᱱᱮ ᱚᱸᱰᱮ ᱵᱚᱸᱜᱟ ᱦᱩᱭᱩᱜ-ᱟ ᱾ ᱵᱩᱨᱩ ᱪᱮᱛᱟᱱ ᱨᱮ ᱟᱨ ᱵᱩᱨᱩ ᱞᱟᱛᱟᱨ ᱨᱮ ᱡᱟᱦᱟᱸᱭ